ᱚᱻ ᱦᱮᱸ ᱡᱚᱦᱟᱨ ᱜᱮ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱡᱚᱦᱟᱨ ᱜᱮ ᱦᱮᱸ ᱨᱚᱲ ᱫᱚ ᱟᱸᱡᱚᱢᱚᱜ ᱠᱟᱱᱟ᱾
ᱦᱮ ᱛᱟᱦᱚᱞᱮ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟᱭᱮᱫᱼᱟ?
ᱦᱮᱸ ᱚᱲᱟᱹᱜ ᱠᱚᱨᱮ ᱜᱮ ᱢᱮᱱᱟᱜ ᱞᱤᱧᱟᱹ ᱱᱤᱭᱟᱹ ᱜᱷᱟᱹᱲᱤᱡ ᱫᱚ ᱦᱟᱸᱜ᱾
ᱟᱪᱪᱷᱟ᱾
ᱟᱨ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱫᱟ?
ᱟᱞᱤᱧ ᱦᱚᱸ ᱱᱤᱛᱚᱜ ᱫᱚ ᱚᱱᱠᱟ ᱪᱮᱫ ᱦᱚᱸ ᱵᱟᱝᱟ ᱚᱲᱟᱜ ᱠᱚᱨᱮᱜ ᱜᱮ ᱢᱮᱱᱟᱜ ᱟᱠᱟᱫ ᱞᱤᱧᱟ ᱱᱤᱛᱚᱜ ᱢᱟ ᱛᱟᱨᱟᱥᱤᱧ ᱟᱠᱟᱱᱟ ᱟᱹᱭᱩᱵ ᱦᱤᱡᱩᱜ ᱠᱟᱱᱟ ᱟᱫᱚ ᱚᱲᱟᱹᱜ ᱠᱚᱨᱮᱱᱟᱹᱜ ᱠᱟᱹᱢᱤ ᱦᱚᱨᱟ ᱠᱚᱜᱮ ᱠᱚᱨᱟᱣ ᱵᱟᱲᱟ ᱦᱩᱭᱩᱹᱜ ᱠᱟᱱᱟ᱾ ᱴᱩᱠ ᱴᱟᱠ ᱤᱥᱤᱱ ᱵᱟᱥᱟᱝ ᱠᱟᱹᱢᱤ ᱦᱚᱨᱟ ᱠᱚ᱾
ᱦᱳᱭ ᱚᱱᱟ ᱢᱟᱛᱚ ᱠᱚᱨᱟᱣ ᱫᱚᱨᱠᱟᱨ ᱜᱮ ᱠᱟᱱᱟ᱾
ᱚᱻ ᱦᱳᱭ ᱟᱫᱚ ᱛᱟᱦᱞᱮ ᱟᱵᱤᱱ ᱛᱚ ᱚᱱᱠᱟ ᱛᱟᱨᱟᱥᱤᱧ ᱵᱮᱲᱟ ᱫᱟᱬᱟᱱ ᱠᱚ ᱵᱟᱹᱵᱤᱱ ᱥᱮᱱ ᱵᱟᱲᱟᱜ ᱜᱮᱭᱟ?
ᱦᱮᱸ ᱫᱟᱬᱟᱱ ᱫᱚ ᱚᱠᱟ ᱥᱮᱜᱵᱤᱱ ᱪᱟᱞᱟᱜᱼᱟᱱᱟ ᱤᱭᱟᱹ ᱠᱚᱨᱮ ᱜᱮ ᱢᱟᱴᱷ ᱠᱚᱨᱮ ᱜᱮ ᱠᱷᱮᱞ ᱵᱟᱲᱟ ᱦᱩᱭᱩᱜ ᱠᱟᱱᱟ ᱟᱨᱠᱤ᱾
ᱚᱻ ᱦᱳᱭ ᱵᱚᱞ ᱠᱚ ᱵᱟᱵᱮᱱ ᱠᱷᱮᱞ ᱵᱟᱲᱟᱭ ᱜᱮᱭᱟ?
ᱦᱮᱸ ᱠᱷᱮᱞ ᱫᱚᱞᱤᱧ ᱠᱷᱮᱞ ᱜᱮᱭᱟ᱾
ᱟᱫᱚ
ᱵᱚᱞ ᱦᱚᱸ ᱟᱹᱰᱤ ᱟᱭᱢᱟ ᱦᱚᱲ ᱜᱮ ᱚᱱᱠᱟ ᱠᱷᱮᱞ ᱜᱮᱭᱟ ᱠᱚ᱾ ᱠᱩᱲᱤ ᱜᱤᱫᱽᱨᱟᱹ ᱦᱚᱸ ᱛᱟᱨᱯᱚᱨᱮ ᱠᱚᱲᱟ ᱜᱤᱫᱽᱨᱟᱹ ᱠᱚᱦᱚᱸ ᱠᱚ ᱠᱷᱮᱞ ᱵᱟᱲᱟᱭ ᱜᱮᱭᱟ ᱟᱫᱚ ᱮᱸᱜ ᱟᱹᱰᱤ ᱵᱮᱥ ᱜᱮᱭᱟ ᱡᱩᱫᱤ ᱚᱱᱠᱟ ᱠᱷᱮᱞ ᱵᱟᱲᱟ ᱦᱚᱸ ᱠᱚᱨᱟᱣ ᱵᱤᱱ᱾
ᱦᱩᱸ᱾
ᱦᱚᱲᱢᱚ ᱯᱚᱠ
ᱦᱳᱭ ᱦᱳᱭ ᱦᱳᱭ ᱚᱱᱟ ᱠᱚᱫᱚ ᱥᱚᱨᱤᱨ ᱪᱚᱨᱪᱟ ᱠᱟᱱᱟ ᱦᱚᱲᱢᱚ ᱪᱚᱨᱪᱟ ᱠᱟᱱᱟ ᱚᱱᱟ ᱠᱚᱫᱚ ᱠᱷᱮᱞ ᱫᱚᱨᱠᱟᱨ ᱜᱮ ᱠᱟᱱᱟ ᱾
ᱦᱮᱸᱻ
ᱦᱚᱸ ᱟᱫᱚ ᱜᱚᱴᱟ ᱜᱮ ᱱᱚᱝᱠᱟ ᱜᱮ ᱠᱷᱮᱞ ᱠᱚᱞᱮ ᱪᱟᱞᱟᱜ ᱜᱮᱭᱟ ᱟᱨᱠᱤ ᱟᱫᱚ ᱱᱤᱭᱟᱹ ᱠᱚᱴᱟ ᱫᱤᱱ ᱫᱚ ᱦᱟᱸᱜ ᱵᱟᱞᱮ ᱪᱟᱞᱟᱣ ᱵᱟᱲᱟ ᱟᱠᱟᱱᱟ ᱚᱱᱟ ᱥᱩᱨ ᱼᱼ ᱠᱚᱨᱮ ᱜᱮ ᱠᱷᱮᱞ ᱵᱟᱲᱟ ᱦᱩᱭᱱᱟ ᱚᱱᱮ ᱟᱞᱮ ᱞᱳᱠᱟᱞ ᱟᱨᱠᱤ ᱾
ᱦᱮᱸ ᱦᱮᱸ ᱥᱩᱨ ᱥᱩᱯᱩᱨ ᱠᱚᱨᱮ ᱾
ᱦᱳᱭ ᱟᱫᱚ ᱚᱱᱛᱮ ᱫᱚ ᱦᱮᱸ ᱞᱟᱹᱭ ᱵᱤᱱ ᱾
ᱛᱟᱦᱚᱞᱮ ᱟᱯᱮ ᱥᱮᱫ ᱱᱚᱝᱠᱟ ᱡᱟᱦᱟᱸ ᱥᱮᱬᱟᱱᱟᱜ ᱡᱟᱦᱟᱸᱼᱼ ᱮ ᱵᱚᱞ ᱠᱷᱮᱞ ᱠᱚ ᱦᱩᱭᱩᱜ ᱜᱮᱭᱟ ᱵᱟᱹᱞᱤᱧ ᱵᱟᱲᱟᱭᱟ ᱪᱮᱫ ᱠᱚᱠᱚ ᱞᱟᱹᱭᱟ ᱟᱫᱚ ᱚᱱᱠᱟᱱᱟᱜ ᱫᱚ ᱵᱟᱝ ᱦᱩᱭᱩᱜ ᱜᱮᱭᱟ ᱡᱟᱦᱟᱸ ᱞᱟᱠᱷ ᱴᱟᱠᱟ ᱨᱮᱱᱟᱜ ᱥᱮ ᱪᱮᱫᱠᱟ ᱱᱚᱝᱠᱟ ᱢᱤᱫᱴᱟᱝ
ᱦᱳᱭ ᱦᱳᱭ ᱞᱟᱠᱷ ᱴᱟᱠᱟ ᱨᱮᱱᱟᱜ ᱫᱷᱟᱢᱟᱠᱟ ᱠᱚ ᱦᱮᱸ ᱾ ᱦᱳᱭ ᱠᱷᱮᱞ ᱫᱚ ᱦᱩᱭᱩᱜ ᱠᱟᱱ ᱜᱮᱭᱟ ᱱᱚᱣᱟ ᱠᱚᱨᱮ ᱦᱚᱸ ᱟᱫᱚ ᱱᱤᱭᱟᱹ ᱜᱷᱟᱨᱤᱡ ᱫᱚ ᱦᱟᱸᱜ ᱾ ᱵᱟᱝ ᱦᱩᱭ ᱠᱟᱱᱟ ᱟᱫᱚ ᱴᱩᱠ ᱴᱟᱠ ᱚᱱᱠᱟᱱ ᱴᱩᱨᱱᱟᱢᱮᱱᱴ ᱠᱚ ᱦᱩᱭᱩᱜ ᱠᱟᱱᱟ ᱡᱟᱦᱟᱸ ᱚᱱᱠᱟ ᱠᱚᱢ ᱯᱩᱭᱥᱟ ᱟᱨᱠᱤ ᱵᱤᱥᱤ ᱫᱚ ᱵᱟᱝ ᱟᱨ ᱟᱫᱚ ᱚᱱᱟ ᱠᱚ ᱠᱷᱮᱞ ᱠᱚᱫᱚ ᱦᱩᱭᱩᱜ ᱜᱮᱭᱟ ᱟᱫᱚ ᱟᱞᱮ ᱥᱮᱫ ᱚᱱᱮ ᱦᱮᱸ ᱜᱩᱯᱤ ᱚᱱᱟ ᱫᱷᱟᱨᱮ ᱦᱩᱭᱩᱜ ᱜᱮᱭᱟ, ᱛᱟᱯᱚᱨᱮ ᱱᱚᱛᱮ ᱞᱟᱞᱜᱚᱲ ᱚᱱᱟ ᱠᱚᱨᱮ ᱥᱩᱨ ᱥᱩᱯᱩᱨ ᱫᱚ ᱵᱟᱝ ᱠᱟᱱᱟ ᱟᱨᱠᱤ ᱥᱟᱹᱜᱤᱧ ᱧᱚᱜ ᱜᱮ ᱠᱟᱱᱟ ᱾
ᱦᱮᱸ ᱦᱮᱸ ᱾
ᱟᱫᱚ ᱦᱳᱭ ᱾ ᱟᱫᱚ ᱟᱯᱮ ᱥᱮᱫ ᱦᱚᱸᱞᱮ ᱪᱟᱞᱟᱜ ᱜᱮᱭᱟ ᱚᱱᱠᱟᱜᱮ ᱤᱭᱟᱹ ᱦᱳᱭ ᱚᱱᱛᱮ ᱟᱨᱠᱤ ᱾ ᱟᱯᱮ ᱚᱱᱛᱮ ᱫᱚ ᱠᱷᱮᱞ ᱠᱚᱫᱚ ᱦᱩᱭᱩᱜ ᱠᱟᱱᱟ ᱾
ᱦᱮᱸ ᱟᱞᱮ ᱱᱚᱛᱮ ᱦᱚᱸ ᱵᱷᱟᱜᱤ ᱜᱮ ᱵᱚᱞ ᱠᱷᱮᱞ ᱠᱚᱫᱚ ᱦᱩᱭ ᱵᱟᱨᱟᱜ ᱜᱮᱭᱟ ᱪᱷᱳᱴᱳ ᱠᱷᱟᱴᱚ ᱠᱷᱟᱴᱚ ᱣᱟᱜ ᱠᱚᱦᱚᱸ ᱟᱨ ᱚᱱᱠᱟ ᱥᱮᱬᱟᱜ ᱠᱚᱦᱚ ᱦᱩᱭ ᱵᱟᱲᱟᱜ ᱜᱮᱭᱟ ᱾
ᱦᱳᱭ ᱾ ᱦᱳᱭ ᱱᱮᱛᱟᱨ ᱢᱟᱛᱚ ᱜᱚᱴᱟᱜ ᱜᱮ ᱦᱩᱭᱩᱜ ᱠᱟᱱᱟ ᱟᱨ ᱱᱮᱛᱟᱨ ᱢᱟ ᱠᱷᱮᱞ ᱥᱤᱡᱤᱱ ᱜᱮ ᱠᱟᱱᱟ ᱦᱟᱸᱜ ᱾
ᱦᱳᱭ ᱦᱳᱭ ᱾
ᱟᱨ ᱱᱮᱛᱟᱨ ᱢᱟ ᱠᱩᱲᱤ ᱜᱤᱫᱽᱨᱟᱹ ᱩᱱᱠᱩ ᱦᱚᱸᱠᱚ ᱮᱱᱮᱡ ᱜᱮᱭᱟ ᱟᱨ ᱩᱱᱠᱩᱣᱟᱜ ᱴᱩᱨᱱᱟᱢᱮᱱᱴ ᱦᱚᱸ ᱦᱩᱭᱩᱜ ᱠᱟᱱ ᱜᱮᱭᱟ ᱜᱚᱴᱟ ᱱᱚᱣᱟ ᱟᱞᱮ ᱱᱚᱣᱟ ᱠᱚᱨᱮ ᱦᱚᱸᱞᱮ ᱧᱮᱞ ᱵᱟᱲᱟᱭᱮᱫᱟ ᱾
ᱦᱮᱸ ᱦᱮᱸ ᱛᱟᱨᱯᱚᱨ ᱱᱮᱛᱟᱨ ᱧᱮᱞᱚᱜ ᱠᱟᱱᱟ ᱡᱮ ᱠᱟᱵᱟᱰᱤ ᱠᱚᱦᱚᱸ ᱫᱚᱢᱮ ᱠᱚ ᱠᱷᱮᱞ ᱠᱟᱱᱟ ᱾
ᱢᱟᱱᱮ ᱚᱱᱠᱟ ᱠᱟᱵᱟᱰᱤ ᱠᱚ ᱠᱷᱮᱞᱛᱮ ᱥᱮ ᱚᱱᱠᱟ ᱮᱱᱮᱡ ᱥᱮᱨᱮᱧ ᱠᱚᱛᱮ ᱦᱚᱸ ᱢᱟᱱᱮ ᱟᱹᱰᱤ ᱟᱭᱢᱟ ᱞᱮᱠᱟᱱ ᱢᱟᱱᱮ ᱚᱱᱠᱟ ᱵᱷᱟᱜᱮ ᱡᱟᱭᱜᱟ ᱠᱚᱨᱮ ᱠᱚ ᱥᱮᱴᱮᱨᱚᱜ ᱠᱟᱱ ᱜᱮᱭᱟ ᱧᱮᱞᱚᱜ ᱠᱟᱱᱟ ᱾
ᱦᱳᱭ ᱾ ᱟᱫᱚ ᱠᱷᱮᱞ ᱠᱚᱫᱚ ᱦᱟᱸᱜ ᱚᱱᱟ ᱠᱚᱫᱚ ᱪᱚᱨᱪᱟ ᱡᱤᱱᱤᱥ ᱠᱟᱱᱟ ᱟᱫᱚ ᱠᱷᱮᱞ ᱠᱚᱫᱚ ᱠᱷᱮᱞ ᱫᱚ ᱫᱚᱨᱠᱟᱨ ᱜᱮ ᱠᱟᱱᱟ ᱟᱫᱚ ᱥᱚᱵᱫᱤᱱ ᱢᱟ ᱠᱷᱮᱞ ᱵᱟᱹᱵᱤᱱ ᱫᱟᱲᱮᱭᱟᱜᱼᱟ ᱚᱱᱟ ᱢᱤᱫᱴᱮᱱ ᱴᱟᱭᱤᱢ ᱛᱟᱦᱮᱱᱟ ᱾ ᱥᱮ ᱢᱤᱫᱴᱟᱝ ᱵᱚᱭᱮᱥ ᱛᱟᱦᱮᱱᱟ ᱟᱨᱠᱤ ᱚᱱᱟ ᱢᱚᱫᱫᱷᱮ ᱨᱮᱜᱮ ᱩᱱ ᱥᱚᱢᱚᱭ ᱜᱮ ᱠᱷᱮᱞ ᱫᱚ ᱫᱟᱣ ᱵᱤᱱ ᱧᱟᱢᱟ ᱟᱫᱚ ᱟᱹᱰᱤ ᱨᱚᱠᱚᱢ ᱟᱹᱰᱤ ᱨᱚᱠᱚᱢ ᱦᱚᱲᱟᱜ ᱢᱟᱱᱮ ᱠᱷᱮᱞ ᱠᱷᱮᱞᱛᱮ ᱟᱹᱰᱤ ᱨᱚᱠᱚᱢ ᱪᱟᱯ ᱠᱚᱦᱚᱸ ᱧᱩᱨ ᱟᱠᱚᱣᱟ, ᱟᱫᱚ ᱠᱷᱮᱞ ᱦᱚᱸ ᱵᱟᱠᱚ ᱫᱟᱲᱮᱭᱟᱜᱼᱟ ᱩᱱ ᱥᱚᱢᱚᱭ ᱫᱚ ᱚᱲᱟᱜ ᱨᱮᱱᱟᱜ ᱪᱟᱯ ᱛᱮ᱾
ᱦᱮᱸ ᱦᱮᱸ ᱮᱠᱫᱚᱢ, ᱟᱫᱚ ᱚᱱᱠᱟᱜ ᱜᱮ ᱠᱷᱮᱞ ᱠᱚᱦᱚᱸ ᱢᱤᱫᱴᱟᱝ ᱵᱚᱭᱮᱥ ᱢᱮᱱᱟᱜᱼᱟ ᱚᱱᱟ ᱩᱢᱮᱨ ᱨᱮᱜᱮ ᱵᱷᱟᱜᱮ ᱵᱩᱡᱷᱟᱹᱜᱼᱟ ᱾ ᱟᱫᱚ ᱚᱱᱟ ᱵᱚᱭᱮᱥ ᱠᱚ ᱯᱟᱨᱚᱢ ᱞᱮᱱᱠᱷᱟᱱ ᱫᱚ ᱟᱫᱚ ᱚᱱᱠᱟ ᱞᱮᱠᱟ ᱫᱚ ᱚᱱᱟ ᱠᱚ ᱪᱮᱛᱟᱱ ᱨᱮ ᱚᱱᱠᱟ ᱮᱱᱟᱨᱡᱤ ᱵᱟᱭ ᱦᱤᱡᱩᱜᱼᱟ ᱾
ᱵᱟᱝ ᱵᱟᱝ ᱵᱟᱝ, ᱟᱫᱚ ᱢᱤᱫᱴᱟᱝ ᱦᱚᱲᱢᱚ ᱠᱚ ᱦᱚᱲᱢᱚ, ᱢᱤᱫ ᱫᱷᱟᱣ ᱡᱩᱫᱤᱼᱼ ᱠᱷᱮᱞ ᱠᱚ ᱵᱟᱹᱜᱤ ᱦᱩᱭᱩᱜᱼᱟ, ᱟᱫᱚ ᱦᱚᱲᱢᱚ ᱛᱤ ᱡᱟᱸᱜᱟ ᱦᱚᱸ ᱵᱷᱟᱨᱤ ᱜᱚᱫᱚᱜᱼᱟ᱾
ᱦᱮᱸ ᱦᱮᱸ,
ᱚᱻ ᱟᱫᱚ ᱱᱚᱝᱠᱟ ᱜᱮ ᱟᱫᱚ ᱠᱷᱮᱞ ᱠᱚᱫᱚ ᱦᱟᱸᱜ ᱟᱫᱚ ᱩᱱᱫᱚ, ᱩᱱᱟᱹᱜ ᱡᱳᱨ ᱫᱚ ᱵᱟᱹᱵᱤᱱ ᱠᱷᱮᱞ ᱫᱟᱲᱮᱭᱟᱜᱼᱟ ᱥᱮ, ᱩᱱᱟᱹᱜ ᱢᱚᱱᱮ ᱠᱚᱦᱚᱸ ᱢᱚᱱᱮ ᱡᱳᱨ ᱠᱟᱛᱮᱫ ᱪᱮᱫ ᱵᱤᱱ ᱪᱤᱠᱟᱹᱭᱟ, ᱦᱚᱲᱢᱚ ᱡᱩᱫᱤ ᱯᱷᱤᱴᱱᱮᱥ ᱵᱟᱝ ᱛᱟᱦᱮᱱᱟ ᱟᱫᱚ ᱪᱤᱠᱟᱹ ᱛᱮᱵᱤᱱ ᱠᱷᱮᱞᱟ᱾
ᱦᱳᱭ ᱦᱳᱭ, ᱮᱠᱫᱚᱢ᱾
ᱚᱱᱠᱟᱜᱮ ᱟᱫᱚ ᱡᱟᱭᱦᱳᱠ, ᱠᱷᱮᱞ ᱠᱚᱫᱚ ᱱᱟᱯᱟᱭ ᱡᱤᱱᱤᱥ ᱠᱟᱱ ᱜᱮᱭᱟ᱾ ᱠᱷᱮᱞ ᱫᱚ ᱫᱚᱨᱠᱟᱨ ᱜᱮ, ᱡᱚᱛᱚ ᱦᱚᱲᱜᱮ ᱢᱟᱱᱮ ᱠᱷᱮᱞ ᱠᱚ ᱫᱚ ᱡᱚᱛ ᱡᱚᱛᱚᱵᱤᱱ ᱠᱷᱮᱞ ᱫᱟᱲᱮᱭᱟᱜᱼᱟ, ᱱᱤᱡᱮᱨᱟᱜ ᱦᱚᱲᱢᱚ ᱪᱚᱨᱪᱟ ᱨᱮᱵᱤᱱ ᱛᱟᱦᱮᱱᱟ᱾
ᱦᱳᱭ, ᱱᱚᱝᱠᱟ ᱛᱟᱨᱟᱥᱤᱧ ᱵᱮᱲᱟ ᱜᱷᱮᱞ ᱵᱟᱲᱟ ᱠᱚᱫᱚ ᱵᱷᱟᱜᱤ ᱜᱮᱭᱟ, ᱛᱟᱨᱯᱚᱨᱮ ᱱᱚᱜᱼᱚᱭ ᱡᱟᱦᱟ ᱥᱮᱛᱟᱜ ᱵᱮᱲᱟ ᱵᱮᱨᱮᱫ ᱠᱟᱛᱮᱜ, ᱚᱱᱠᱟ ᱮ ᱵᱮᱭᱟᱢ ᱠᱚ ᱠᱚᱨᱟᱣ ᱥᱮ ᱚᱱᱠᱟ ᱮ ᱠᱤᱪᱷᱩᱴᱟ ᱚᱱᱠᱟ ᱯᱟᱸᱪ ᱫᱚᱥ ᱢᱤᱱᱤᱴ ᱮᱢ ᱫᱟᱹᱲ ᱵᱟᱲᱟᱭᱟ ᱥᱟᱸᱜᱤᱧ ᱧᱚᱜ ᱮᱢ ᱫᱟᱹᱲ ᱤᱫᱤ ᱠᱮᱫᱟ, ᱢᱟᱱᱮ ᱡᱟᱦᱟ ᱞᱮᱠᱟ, ᱚᱱᱠᱟ ᱡᱮ ᱦᱟᱱᱟ ᱮᱠᱥᱚ ᱢᱤᱴᱟᱨ ᱫᱩᱥᱚ ᱢᱤᱴᱟᱨ ᱚᱱᱠᱟ ᱞᱮᱠᱟ ᱚᱱᱠᱟ ᱫᱚ ᱵᱟᱝ ᱟ, ᱡᱟᱦᱟᱸ ᱞᱮᱠᱟ ᱟᱵᱚᱣᱟᱜ ᱦᱚᱲᱢᱚ ᱨᱮᱱᱟᱜ ᱢᱟᱱᱮ ᱵᱷᱟᱜᱮ ᱦᱩᱭᱩᱜ ᱢᱟ ᱚᱱᱠᱟ ᱞᱮᱠᱟᱛᱮ᱾
ᱦᱳᱭ ᱦᱳᱭ, ᱟᱫᱚ ᱚᱱᱟ ᱠᱚᱫᱚ ᱦᱟᱸᱜ ᱥᱮᱛᱟᱜ ᱨᱮᱢᱟ ᱟᱨᱚ ᱱᱟᱯᱟᱭ ᱡᱤᱱᱤᱥ ᱠᱟᱱᱟ᱾ ᱥᱮᱛᱟᱜ ᱨᱮ ᱡᱩᱫᱤ ᱚᱱᱟ ᱠᱚ ᱫᱟᱹᱲ ᱵᱟᱲᱟ ᱥᱮ ᱵᱮᱭᱟᱢ ᱴᱮᱭᱟᱢ ᱵᱤᱱ ᱠᱚᱨᱟᱣᱟ ᱟᱨᱠᱤ, ᱦᱚᱲᱢᱚ ᱪᱚᱨᱪᱟ ᱚᱱᱟᱫᱚ ᱟᱨᱚ ᱵᱷᱟᱜᱮ ᱱᱟᱯᱟᱭ ᱨᱮ ᱥᱮᱛᱟᱜ ᱨᱮᱫᱚ ᱟᱨᱚ ᱵᱮᱥᱤ ᱠᱟᱹᱢᱤᱨᱮ ᱞᱟᱜᱟᱜᱼᱟ᱾
ᱦᱳᱭ ᱦᱳᱭ, ᱟᱨᱚ ᱡᱩᱫᱤ ᱚᱱᱟ ᱫᱤᱱᱟᱹᱢ ᱫᱤᱱ ᱵᱤᱱ ᱠᱚᱨᱟᱣ ᱫᱟᱲᱮᱭᱟᱜᱼᱟ, ᱛᱟᱦᱚᱞᱮ ᱟᱨᱚ ᱟᱹᱰᱤᱜᱮ ᱱᱟᱯᱟᱭᱚᱜᱼᱟ᱾
ᱦᱳᱭ ᱦᱳᱭ, ᱫᱤᱱᱟᱹᱢ ᱫᱤᱱᱟᱹᱢ ᱚᱱᱟ ᱫᱚ, ᱱᱚᱣᱟ ᱠᱚᱨᱮ ᱟᱞᱮ ᱱᱚᱣᱟ ᱠᱚᱨᱮ ᱦᱚᱨ ᱢᱟᱱᱮ ᱡᱟᱦᱟᱸ ᱨᱳᱰ ᱥᱳᱨ ᱜᱮᱭᱟᱞᱮ, ᱟᱞᱮ ᱫᱚ ᱨᱳᱰ ᱥᱳᱨ ᱥᱳᱨ ᱦᱚᱲ ᱠᱟᱱᱟᱞᱮ ᱛᱚ, ᱟᱫᱚ ᱢᱮ ᱨᱳᱰ ᱜᱮᱭᱟᱞᱮ, ᱟᱫᱚ ᱥᱮᱛᱟᱜ ᱵᱮᱲᱟ ᱞᱤᱧ ᱧᱮᱞ ᱵᱟᱲᱟ ᱠᱚᱣᱟ ᱟᱨᱠᱤ, ᱵᱮᱥᱤᱨ ᱵᱷᱟᱜᱽ ᱜᱮ ᱦᱚᱲ ᱢᱟᱱᱮ ᱵᱚᱦᱩᱛ ᱥᱟᱺᱜᱤᱧ ᱠᱚ ᱛᱟᱲᱟᱢᱟ ᱢᱚᱬᱮ ᱠᱤᱞᱳᱢᱤᱴᱟᱨ, ᱚᱱᱠᱟ ᱠᱚ ᱛᱟᱲᱟᱢᱟ᱾ ᱢᱚᱴᱟ ᱢᱚᱴᱟ ᱢᱟᱱᱮ, ᱥᱟ ᱥᱟᱱᱟᱢ ᱦᱚᱲᱜᱮ ᱟᱨᱠᱤ ᱚᱱᱠᱟ ᱫᱮᱠᱳ ᱦᱮᱸ, ᱟᱫᱚ ᱚᱝᱠᱟ ᱜᱮ, ᱥᱮᱛᱟᱜ ᱨᱮ ᱡᱮ ᱡᱮᱢᱚᱱ ᱠᱚ ᱯᱟᱹᱨᱠᱟᱹᱣ ᱠᱟᱱᱟ᱾
ᱦᱳᱭ ᱦᱳᱭ ᱥᱚᱨᱤᱨ ᱪᱚᱨᱪᱟ ᱫᱚ ᱫᱚᱨᱠᱟᱨᱚᱜ ᱠᱟᱱ ᱜᱮᱭᱟ, ᱟᱵᱚ ᱵᱷᱟᱜᱮ ᱛᱟᱦᱮᱸ ᱞᱟᱹᱜᱤᱫ ᱫᱚ ᱚᱱᱟ ᱠᱚ ᱠᱚᱨᱟᱣ ᱱᱤᱦᱟᱹᱛ ᱞᱟᱹᱠᱛᱤ ᱢᱮᱱᱟᱜᱼᱟ᱾
ᱦᱳᱭ ᱦᱳᱭ, ᱟᱫᱚ ᱵᱟᱢ ᱵᱟᱵᱤᱱ ᱦᱮᱸ ᱱᱤᱡᱮᱨ ᱱᱤᱡᱮ ᱴᱷᱮᱱ, ᱱᱤᱡᱮ ᱴᱷᱮᱱ ᱜᱮ ᱯᱷᱮᱰ ᱚᱱᱟ ᱠᱚᱫᱚ, ᱱᱤᱡᱮ ᱪᱮᱫᱠᱟ ᱵᱤᱱ ᱫᱚᱦᱚᱭᱟ ᱦᱚᱲᱢᱚ᱾ ᱱᱤᱡᱮ ᱴᱷᱮᱱ ᱜᱮ ᱚᱱᱟ ᱠᱚᱫᱚ ᱯᱷᱮᱰ ᱟᱨᱠᱤ,
ᱦᱳᱭ, ᱟᱨ ᱱᱚᱶᱭ ᱡᱟᱦᱟᱸ ᱡᱚᱢᱟᱜ ᱠᱚᱦᱚᱸ ᱵᱚᱱ ᱡᱚᱢ ᱮᱫᱟ ᱚᱱᱠᱟ ᱜᱮ ᱮᱸᱜ ᱡᱚᱢᱟᱜ ᱠᱚ ᱪᱮᱛᱟᱱ ᱨᱮᱦᱚᱸ ᱢᱮᱫᱴᱟᱝ, ᱟᱵᱚᱣᱟᱜ ᱢᱟᱱᱮ ᱢᱤᱫᱴᱟᱝ, ᱮ ᱪᱮᱫ ᱞᱤᱧ ᱞᱟᱹᱭᱟ, ᱚᱠᱟ ᱞᱮᱠᱟᱱᱟᱜ ᱡᱚᱢᱟᱜ ᱠᱚ ᱡᱚᱢ ᱞᱮᱠᱷᱟᱱ ᱠᱟᱹᱴᱤᱡ ᱦᱚᱲᱢᱚ ᱠᱚ ᱱᱟᱯᱟᱭ ᱛᱟᱦᱮᱱᱟ ᱦᱮᱸ ᱥᱮ ᱵᱟᱝ, ᱱᱚᱣᱟ ᱠᱚᱦᱚᱸ ᱡᱩᱫᱤ ᱠᱟᱹᱴᱤᱡ ᱚᱱᱠᱟ-'
ᱦᱮᱸ,
ᱢᱮᱱᱴᱮᱱ ᱠᱟᱛᱮᱜ ᱵᱚᱱ ᱡᱚᱢ ᱫᱟᱲᱮᱭᱟᱜᱼᱟ, ᱱᱟᱯᱟᱭᱚᱜᱼᱟ ᱟᱵᱚᱣᱟᱜ ᱦᱚᱲᱢᱚ ᱞᱟᱹᱜᱤᱫ ᱛᱮ᱾ ᱡᱟᱦᱟᱸ ᱞᱮᱠᱟ ᱫᱚ ᱚᱱᱠᱟ ᱡᱟᱥ ᱛᱤ ᱥᱩᱱᱩᱢ ᱨᱮᱱᱟᱜ ᱡᱤᱱᱤᱥ ᱠᱚ ᱡᱚᱢ ᱢᱟᱛᱚ ᱵᱟᱭ ᱴᱦᱤᱠᱟ ᱥᱮ, ᱡᱟᱦᱟᱸ ᱛᱮᱞᱮ ᱵᱷᱟᱡᱟ ᱠᱚ, ᱯᱳᱠᱳᱲᱟ ᱠᱚ, ᱞᱩᱪᱤ ᱠᱚ, ᱱᱚᱣᱭᱟ ᱠᱚᱫᱚ ᱟᱹᱰᱤ ᱮ ᱮ ᱥᱩᱱᱩᱢ ᱨᱮᱱᱟᱜ ᱡᱤᱱᱤᱥ ᱠᱟᱱᱟ ᱥᱮ ᱟᱫᱚ ᱟᱞᱤᱧ ᱫᱚᱞᱤᱧ ᱢᱚᱱᱮᱭᱟ ᱚᱱᱟ ᱠᱚᱫᱚ ᱡᱚᱢ ᱫᱚ ᱵᱟᱭ ᱵᱮᱥᱟ ᱩᱱᱟᱹᱜ ᱫᱚ
ᱦᱮᱸ ᱟᱹᱞᱤᱧ ᱦᱚᱸ ᱚᱱᱠᱟᱜᱮ ᱟᱫᱚ ᱚᱱᱟ ᱠᱚᱫᱚ ᱦᱮᱸ ᱛᱮᱞᱮ ᱵᱷᱟᱡᱟ ᱡᱤᱱᱤᱥ ᱠᱟᱱᱟ ᱟᱫᱚ ᱥᱩᱱᱩᱢ ᱠᱚᱦᱚᱸ ᱧᱮᱞ ᱟᱹᱵᱤᱱ ᱦᱮᱸ ᱥᱩᱱᱩᱢ ᱡᱤᱱᱤᱥ ᱜᱮ ᱠᱟᱱᱟ ᱟᱨᱠᱤ ᱟᱫᱚ ᱥᱩᱱᱩᱢ ᱜᱮᱵᱤᱱ ᱡᱚᱢ ᱫᱟ ᱢᱤᱫ ᱥᱮᱫ ᱥᱟᱵ ᱞᱮᱠᱟ ᱱᱚᱣᱟ ᱫᱚ ᱡᱚᱵᱮ ᱠᱟᱱᱟ ᱥᱮ ᱯᱩᱨᱟᱹ ᱡᱚᱵᱮ ᱠᱟᱛᱮ ᱵᱷᱟᱜᱮ ᱞᱮᱠᱟ ᱮ ᱤᱭᱟᱹ ᱦᱚᱸ ᱵᱟᱝ ᱤᱭᱟᱹ ᱠᱟᱛᱮᱫᱤᱱ ᱡᱚᱢᱫᱟ ᱛᱟᱨᱯᱚᱨᱮ ᱪᱮᱫ ᱞᱮᱠᱟ ᱛᱮᱞᱮ ᱵᱷᱟᱡᱟ ᱠᱚ ᱟᱨᱚ ᱮᱠᱵᱟᱨᱮ ᱵᱟᱝ ᱵᱷᱟᱹᱜᱮᱭᱟ ᱪᱮᱫᱟᱜ ᱥᱮ ᱚᱱᱟ ᱡᱟᱦᱟᱸ ᱢᱟᱱᱮ ᱴᱷᱮᱞᱟ ᱫᱚᱠᱟᱱ ᱠᱚᱨᱮ ᱛᱟᱦᱮᱱ ᱫᱚ ᱚᱱᱟ ᱥᱩᱱᱩᱢ ᱠᱚᱦᱚᱸ ᱟᱨ ᱛᱤᱥ ᱠᱚᱨᱮᱱᱟᱜ ᱢᱟᱨᱮ ᱥᱩᱱᱩᱢ ᱛᱮᱠᱚ ᱪᱷᱟᱠᱟᱣᱫᱟ ᱢᱟᱱᱮ ᱚᱱᱟᱮ ᱢᱟᱨᱮ ᱥᱩᱱᱩᱢ ᱦᱚᱸ ᱛᱟᱦᱮᱱ ᱠᱟᱱ ᱜᱮᱭᱟ ᱟᱨᱠᱤ ᱚᱱᱮ ᱠᱟᱹᱡ ᱪᱩᱞᱩᱝ ᱠᱚᱢ ᱞᱮᱠᱷᱟᱱ ᱜᱮ ᱟᱨ ᱠᱟᱹᱡ ᱠᱚ ᱫᱩᱞ ᱟᱫᱟ
ᱦᱮᱸ ᱦᱮᱸ ᱟᱫᱚ ᱥᱟᱨᱮᱡᱚᱜ ᱠᱟᱱ ᱛᱟᱠᱚ ᱫᱚ ᱫᱤᱱᱟᱹᱢ ᱫᱤᱱ ᱨᱮᱱᱟᱜ ᱟᱫᱚ ᱚᱱᱟ ᱠᱚᱜᱮ ᱛᱚ ᱫᱤᱱᱟᱹᱢ ᱫᱤᱱ ᱠᱚ ᱚᱱᱟ ᱛᱮᱜᱮ ᱠᱚ ᱵᱮᱱᱟᱣ ᱤᱫᱤᱭᱮᱫ-ᱟ ᱡᱟᱦᱟᱸ ᱚᱱᱟ ᱮᱜ ᱢᱟᱨᱮ ᱥᱩᱱᱩᱢ ᱠᱚ ᱛᱟᱦᱮᱱ ᱠᱟᱱᱟ ᱡᱟᱦᱟᱸ ᱫᱚ ᱞᱮᱸᱫᱟ ᱥᱩᱱᱩᱢ ᱠᱚ
ᱦᱮᱸ ᱦᱮᱸ
ᱟᱫᱚ ᱟᱹᱞᱤᱧ ᱫᱚ ᱞᱤᱧ ᱞᱟᱹᱭᱟ ᱡᱮ ᱚᱱᱟ ᱠᱚ ᱡᱚᱢ ᱦᱚᱸ ᱚᱱᱟ ᱠᱚ ᱡᱚᱢ ᱦᱚᱸ ᱚᱱᱠᱟ ᱫᱚ ᱵᱟᱭ ᱵᱤᱥ ᱥᱟ ᱵᱟᱵᱚᱱ ᱡᱚᱢ ᱞᱮᱠᱷᱟᱡ ᱜᱮ ᱱᱟᱯᱟᱭᱚᱜ-ᱟ
ᱦᱚᱸ ᱚᱱᱟ ᱠᱚᱫᱚ ᱵᱟᱵᱚᱱ ᱡᱚᱢ ᱞᱮᱠᱷᱟᱱ ᱜᱮ ᱱᱟᱯᱟᱭ
ᱟᱫ ᱫᱚ ᱚᱱᱟ ᱦᱳᱭ ᱟᱨ ᱚᱱᱠᱟ ᱫᱚ ᱱᱚᱦᱚᱭ ᱡᱟᱦᱟᱸ ᱟᱲ ᱥᱟᱠᱟᱢ ᱟᱵᱚᱢ ᱢᱟ ᱚᱱᱠᱟ ᱡᱟᱦᱟᱸ ᱠᱟᱭᱨᱟ ᱟᱯᱤᱞ ᱠᱚᱢᱟ ᱚᱱᱠᱟ ᱡᱟᱹᱥᱛᱤ ᱜᱤ ᱠᱤᱨᱤᱧ ᱠᱟᱛᱮᱜ ᱢᱟ ᱟᱫᱚ ᱞᱤᱧ ᱫᱚᱞᱤᱧ ᱞᱟᱹᱭᱟ ᱡᱟᱦᱟᱸ ᱟᱵᱚ ᱥᱩᱨ ᱥᱩᱯᱩᱨ ᱨᱮ ᱚᱱᱠᱟ ᱵᱷᱤᱛ ᱪᱟᱢᱤᱱ ᱡᱤᱱᱤᱥ ᱢᱮᱱᱟᱜ ᱟᱠᱟᱜᱟ ᱟᱲᱟᱜ ᱥᱟᱠᱟᱢ ᱠᱚᱨᱮ ᱫᱚ ᱵᱷᱟᱜᱤ ᱜᱮ ᱵᱷᱟᱜᱤᱭᱟ ᱡᱚᱢ ᱛᱟᱨᱯᱚᱨᱮ ᱡᱟᱦᱟᱸ ᱫᱚ ᱵᱤᱱᱟᱹ ᱥᱟᱨ ᱵᱤᱥ ᱛᱮ ᱚᱱᱠᱟᱱᱟᱜ ᱠᱚᱵᱚᱱ ᱡᱚᱢ ᱞᱮᱠᱷᱟᱱ ᱫᱚ ᱟᱨᱚ ᱢᱟᱱᱮ ᱞᱟᱹᱭ ᱟᱞᱤᱧ ᱦᱚᱲᱢᱚ ᱠᱚ ᱡᱟᱹᱱᱤᱡ ᱱᱟᱯᱟᱭ ᱛᱟᱦᱮᱱ ᱛᱟᱵᱚᱱᱟ
ᱦᱳᱭ ᱦᱳᱭ ᱟᱫᱚ ᱚᱱᱟ ᱠᱚᱫᱚ ᱮᱠᱪᱩᱭᱮᱞᱤ ᱡᱟᱦᱟᱸ ᱵᱤᱱᱟᱹ ᱥᱟᱨ ᱨᱮᱱᱟᱜ ᱡᱤᱱᱤᱥ ᱠᱚᱢᱟ ᱡᱮᱢᱚᱱ ᱢᱮᱱᱟᱜ-ᱟ ᱠᱟᱭᱨᱟ ᱡᱟᱦᱟᱸ ᱟᱵᱚ ᱟᱛᱳ ᱴᱚᱚᱞᱟᱨᱮ ᱧᱟᱢᱚᱜ ᱫᱚ᱾ ᱚᱱᱟ ᱨᱮᱱᱟᱜ ᱵᱷᱤᱴᱟᱢᱤᱱ ᱟᱞᱟᱫᱟ ᱢᱮᱱᱟᱜ-ᱟ ᱛᱟᱯᱚᱨᱮ ᱚᱱᱠᱟ ᱯᱤᱯᱷᱟᱹ ᱢᱮᱱᱟᱜ-ᱟ
ᱮᱠᱫᱚᱢ ᱦᱮᱸ ᱯᱤᱯᱟᱹ ᱦᱚᱸ ᱟᱹᱰᱤ ᱵᱮᱥ ᱜᱮᱭᱟ᱾
ᱟᱞᱩ ᱦᱳᱭ ᱟᱫᱚ ᱚᱱᱟ ᱠᱚᱫᱚ ᱢᱤᱫᱴᱟᱝ ᱮᱢᱚᱱ ᱡᱤᱱᱤᱥ ᱠᱟᱱᱟ ᱚᱱᱟᱫᱚ ᱨᱩᱜᱤ ᱠᱚ ᱡᱚᱢᱟ ᱟᱨᱠᱤ ᱟᱨ ᱚᱱᱟ ᱠᱚᱨᱮ ᱫᱚ ᱯᱨᱳᱴᱤᱱ ᱢᱮᱱᱟᱜ-ᱟ ᱵᱩᱡᱷᱟᱹᱣ ᱠᱮᱭᱟᱵᱤᱱ
ᱦᱮᱸ ᱦᱮᱸ ᱮᱠᱫᱚᱢ ᱟᱫᱚ ᱡᱟᱦᱟᱸ ᱱᱚᱜᱚᱭ ᱵᱟᱡᱟᱨ ᱠᱚᱨᱮ ᱟᱵᱚ ᱠᱟᱭᱨᱟ ᱠᱚᱵᱚᱱ ᱧᱮᱞᱮᱜ-ᱟ ᱡᱟᱦᱟᱸᱱᱟᱜ ᱯᱷᱚᱞ ᱯᱟᱠᱚᱲ ᱜᱮ ᱚᱱᱟ ᱠᱚᱢᱟ ᱟᱹᱰᱤ ᱵᱟᱦᱨᱮ ᱫᱤᱥᱚᱢ ᱠᱷᱚᱱᱟᱜ ᱪᱟᱞᱟᱱ ᱦᱤᱡᱩᱜ ᱠᱟᱱᱟ ᱥᱮ ᱟᱫᱚ ᱚᱱᱟ ᱠᱚᱨᱮ ᱫᱚ ᱨᱟᱱ ᱠᱚ ᱮᱢ ᱫᱟᱨᱟᱭ ᱛᱮ ᱜᱤ ᱵᱤᱞᱤᱜ ᱠᱟᱱᱟ ᱟᱫᱚ ᱚᱱᱟ ᱠᱚ ᱡᱚ ᱡᱚᱢ ᱫᱚᱠᱚ ᱡᱚᱢ ᱜᱮᱭᱟ ᱡᱚᱢ ᱦᱚᱸ ᱟᱵᱚᱵᱚᱱ ᱡᱚᱢ ᱜᱮᱭᱟ ᱜᱮᱭᱟᱹ ᱢᱮᱱᱠᱷᱟᱱ ᱩᱱᱟᱹᱜ ᱫᱚ ᱵᱟ ᱵᱟᱭ ᱵᱮᱥᱟᱜ-ᱟ ᱚᱱᱟ ᱠᱚ ᱡᱚᱢ ᱦᱚᱸ ᱠᱟ ᱠᱟᱨᱚᱱ ᱚᱱᱟ ᱠᱚᱢᱟ ᱫᱟᱨᱮ ᱵᱟᱝ ᱠᱟᱱᱟ ᱥᱮ ᱢᱟᱱᱮ ᱨᱚᱲ ᱟᱸᱡᱚᱢᱚᱜ ᱠᱟᱱ ᱛᱟᱞᱤᱧᱟ?
ᱦᱟᱸ ᱦᱟᱸ ᱞᱟᱹᱭ ᱵᱤᱱ?
ᱦᱮᱸ ᱚᱱᱠᱟ ᱞᱤᱧ ᱞᱟᱹᱭ ᱦᱚᱪᱚᱭᱮᱫᱼᱟ ᱡᱟᱦᱟᱸ ᱫᱚ ᱚᱱᱟ ᱠᱚ ᱡᱚᱢ ᱦᱚᱸ ᱩᱱᱟᱹᱜ ᱵᱟᱭ ᱵᱷᱟᱹᱜᱤᱭᱟ ᱡᱟᱦᱟᱸ ᱟᱯᱮᱞ ᱠᱚ ᱠᱟᱭᱨᱟ ᱠᱚ ᱟᱫᱚ ᱚᱱᱟ ᱠᱚᱫᱚ ᱟᱵᱚ ᱢᱟ ᱵᱟᱦᱨᱮ ᱫᱤᱥᱚᱢ ᱥᱮᱛ ᱠᱷᱚᱱᱟ ᱦᱤᱡᱩᱜ ᱠᱟᱱᱟ ᱥᱮ ᱟᱫᱚ ᱚᱱᱟ ᱠᱚᱢᱟ ᱨᱟᱱ ᱠᱚ ᱮᱢ ᱠᱟᱛᱮᱜ ᱠᱚ ᱵᱤᱞᱤ ᱦᱚᱪᱚᱭᱮᱫᱼᱟ᱾
ᱵᱷᱤᱴᱟᱢᱤᱱ ᱢᱮᱱᱟᱜ ᱨᱮᱦᱚᱸ ᱠᱤᱱᱛᱩ
ᱚᱻ
ᱦᱩᱸ ᱵᱟᱭ ᱵᱤᱥᱟ᱾
ᱦᱮᱸ ᱦᱳᱭ᱾ ᱱᱮᱛᱟᱨ ᱱᱮᱛᱟᱨ ᱰᱟᱸᱜᱩᱣᱟᱹ ᱠᱚᱲᱟ ᱠᱩᱲᱤ ᱪᱮᱫ ᱵᱤᱱ ᱞᱟᱹᱭ ᱠᱚᱣᱟ ᱱᱮᱛᱟᱨ ᱫᱚ ᱢᱟᱱᱮ ᱱᱚᱝᱠᱟᱜ ᱜᱮ ᱮᱢᱚᱱ ᱧᱮᱞᱚᱜ ᱠᱟᱱᱟ ᱱᱮᱛᱟᱨ ᱱᱮᱛᱟᱨ ᱡᱮᱱᱟᱨᱮᱥᱮᱱ ᱧᱮᱞ ᱫᱟᱹᱵᱤᱱ ᱛᱚ ᱟᱵᱚᱦᱟᱣᱟ ᱠᱚ ᱪᱮᱧᱡᱚᱜ ᱠᱟᱱᱟ᱾ ᱞᱚᱜᱚᱱ ᱞᱚᱜᱚᱱ ᱜᱮᱠᱚ ᱵᱟᱯᱞᱟᱜ ᱠᱟᱱᱟ ᱟᱨᱠᱤ ᱠᱚᱢ ᱩᱢᱮᱨ ᱨᱮᱠᱚ ᱵᱟᱯᱞᱟᱜ ᱠᱟᱱᱟ᱾ ᱟᱨ ᱠᱚᱢ ᱩᱢᱮᱨ ᱨᱮᱠᱚ ᱯᱷᱳᱱ ᱠᱚ ᱜᱷᱟᱱᱴᱟ ᱜᱷᱟᱱᱴᱟ ᱛᱮ ᱵᱟᱹᱦᱩ ᱦᱚᱠᱚ ᱟᱹᱜᱩ ᱡᱚᱝ ᱠᱟᱱᱟ ᱮᱠᱟ ᱫᱚ ᱵᱚᱭᱮᱥ ᱠᱚᱦᱚᱸ ᱵᱟᱝᱠᱚ ᱦᱩᱭ ᱟᱠᱚ ᱠᱟᱱᱟ᱾ ᱟᱨ ᱵᱟᱹᱦᱩ ᱠᱚ ᱟᱹᱜᱩ ᱡᱚᱝ ᱠᱟᱱᱟ ᱵᱩᱡᱷᱟᱹᱣ ᱠᱮᱭᱟᱵᱤᱱ᱾
ᱦᱮᱸ ᱧᱮᱞᱚᱜ ᱠᱟᱱ ᱜᱮᱭᱟ ᱡᱟᱦᱟᱸᱞᱮᱠᱟ ᱵᱤᱱ ᱦᱮᱸ᱾
ᱦᱮᱸ ᱧᱮᱞ ᱫᱟᱵᱤᱱ ᱛᱚ ᱠᱚᱢ ᱩᱢᱮᱨ ᱨᱮ ᱧᱮᱞ ᱢᱮ ᱦᱮᱸ ᱥᱚᱛᱨᱚ ᱵᱚᱪᱷᱚᱨ ᱦᱚᱸ ᱵᱟᱝ ᱦᱩᱭ ᱟᱠᱟᱱ ᱛᱟᱭᱟ ᱠᱤᱱᱛᱩ ᱧᱮᱞ ᱧᱮᱞᱮᱵᱤᱱ ᱩᱱᱤ ᱫᱚ ᱵᱟᱦᱩ ᱟᱜᱩᱣᱟᱱ ᱛᱮ ᱧᱮᱞ ᱢᱮ ᱜᱤᱫᱽᱨᱟᱹ ᱜᱤᱫᱽᱨᱟᱹ ᱟᱯᱟᱛ ᱟᱠᱟᱱᱟ᱾
ᱦᱮᱸ ᱦᱮᱸ ᱧᱮᱞᱚᱜ ᱠᱟᱱ ᱜᱮᱭᱟ᱾ ᱚᱱᱟ ᱠᱚᱫᱚ ᱮᱻ ᱡᱟᱦᱟᱸ ᱫᱚ ᱦᱩᱭᱩᱜ ᱠᱟᱱᱟ ᱯᱳᱭᱞᱳ ᱠᱷᱚᱱᱟᱜ ᱜᱮ᱾ ᱡᱟᱦᱟᱸ ᱞᱮᱠᱟ ᱯᱷᱳᱱ ᱠᱚ ᱱᱮᱛᱟᱨ ᱢᱟ ᱫᱚᱢᱮ ᱡᱟ ᱥᱛᱤ ᱠᱚ ᱵᱮᱚᱦᱟᱨ ᱮᱫ ᱟᱹᱰᱤ ᱡᱟᱹᱥᱛᱤ ᱵᱮᱵᱷᱟᱨ ᱡᱚᱝ ᱛᱟᱯᱚᱨᱮ ᱮᱸᱜ ᱡᱚᱛᱚ ᱠᱷᱚᱱᱟᱜ ᱢᱟᱨᱟᱝ ᱠᱟᱛᱷᱟ ᱫᱚ ᱦᱩᱭᱩᱜ ᱠᱟᱱᱟ ᱵᱚᱭᱮᱥ ᱟᱣᱨᱤ ᱨᱮ ᱡᱟᱥᱛᱤ ᱠᱟᱭᱛᱮ ᱯᱷᱳᱱ ᱠᱚ ᱵᱮᱵᱦᱟᱨᱮᱜᱼᱟ ᱦᱩᱰᱤᱧ ᱦᱩᱰᱤᱧ ᱢᱟᱹᱭ ᱵᱟᱹᱵᱩ ᱛᱟᱠᱚ᱾ ᱟᱫᱚ ᱚᱱᱟ ᱛᱮᱜᱮ ᱢᱤᱫᱴᱟᱝ ᱱᱚᱝᱠᱟᱱᱟᱜ ᱡᱟᱭᱜᱟ ᱫᱚ ᱥᱮ ᱱᱚᱝᱠᱟᱱᱟᱜ ᱢᱤᱫᱴᱟᱝ ᱯᱚᱨᱚᱵᱚᱨᱛᱤ ᱠᱟᱞᱨᱮ ᱱᱚᱝᱠᱟᱱᱟᱜ ᱤᱭᱟᱹ ᱥᱨᱤᱥᱴᱤᱜ ᱠᱟᱱᱟ᱾ ᱡᱟᱦᱟᱸ ᱫᱚ ᱮᱜ ᱟᱹᱰᱤ ᱠᱚᱢ ᱠᱚᱢ ᱵᱚᱭᱮᱥ ᱨᱮᱜᱮ ᱧᱮᱞᱚᱜ ᱠᱟᱱᱟ ᱡᱮ ᱵᱟᱯᱞᱟᱜ ᱠᱟᱱᱟ ᱠᱚ ᱟᱫᱚ ᱩᱱᱠᱩ ᱫᱚ ᱵᱟᱯᱞᱟ ᱠᱟᱛᱮ ᱠᱤ ᱩᱱᱠᱩᱣᱟᱜ ᱠᱤ ᱡᱟᱦᱟᱱᱟᱜ ᱮᱸᱜ ᱵᱷᱟᱹᱜᱮ ᱢᱤᱫᱴᱟᱝ ᱦᱩᱭᱩᱜ ᱠᱟᱱᱟ ᱡᱮ ᱵᱷᱟᱹᱜᱤ ᱵᱷᱟᱵᱛᱮ ᱢᱤᱫᱴᱟᱝ ᱡᱤᱭᱚᱱ ᱠᱚ ᱠᱷᱟᱸᱰᱟᱣ ᱫᱟᱲᱮᱭᱟᱜᱼᱟ ᱥᱮ ᱡᱚᱢ ᱧᱩ ᱟᱠᱚ ᱟᱠᱚᱛᱮ ᱱᱤᱡᱮᱨᱟᱜ ᱠᱚ ᱮᱻ ᱡᱟᱦᱟᱸ ᱠᱷᱚᱨᱪᱟ ᱠᱚ ᱥᱮ ᱥᱚᱝᱥᱟᱨ ᱨᱮᱱᱟᱜ ᱢᱤᱫᱴᱟᱝ ᱮᱸᱜ ᱪᱟᱞᱟᱣ ᱨᱮᱱᱟᱜ ᱫᱟᱲᱮ ᱫᱚ ᱵᱟᱝ ᱛᱟᱦᱮᱱ ᱛᱟᱠᱚᱣᱟ᱾ ᱢᱤᱫᱴᱟᱝ ᱥᱚᱝᱥᱟᱨ ᱪᱟᱞᱟᱣ ᱞᱮᱠᱷᱟᱡ ᱛᱤᱱᱟᱹᱜ ᱠᱤᱪᱷᱩ ᱢᱟᱱᱮ ᱠᱚᱨᱟᱣ ᱞᱟᱜᱟᱜᱼᱟ ᱡᱮ ᱚᱲᱟᱜ ᱥᱚᱝᱥᱟᱨ ᱧᱮᱞ ᱞᱟᱹᱜᱤᱫ ᱛᱮ ᱴᱟᱠᱟ ᱯᱚᱭᱥᱟ ᱨᱳᱡᱽᱜᱟᱨ ᱱᱚᱣᱟ ᱠᱚ ᱫᱤᱠ ᱫᱚ ᱩᱱᱠᱩ ᱫᱚ ᱵᱟᱠᱚ ᱠᱚᱨᱟᱣ ᱫᱟᱲᱮᱭᱟᱜᱼᱟ ᱦᱟᱸᱜ᱾
ᱵᱟᱝ ᱵᱟᱝ᱾ ᱟᱫᱚ ᱩᱢᱮᱨ ᱜᱮᱛᱟ ᱠᱚ ᱠᱚᱢ ᱵᱚᱭᱮᱥ ᱜᱮᱭᱟ ᱠᱚ ᱚᱱᱟ ᱵᱟᱞᱚᱠ ᱦᱚᱲ ᱜᱤᱫᱽᱨᱟᱹ ᱠᱟᱱᱟ ᱠᱚ ᱦᱟᱸᱜ ᱟᱫᱚ ᱠᱟᱹᱢᱤ ᱠᱚᱦᱚᱸ ᱚᱱᱠᱟ ᱠᱚᱨᱮ ᱵᱟᱦᱨᱮ ᱠᱚᱨᱮ ᱡᱩᱫᱤ ᱵᱤᱱ ᱠᱩᱞ ᱠᱚᱣᱟ ᱚᱸᱰᱮ ᱦᱚᱸ ᱵᱟᱠᱚ ᱦᱟᱛᱟᱣ ᱠᱚᱣᱟ ᱪᱮᱫᱟᱜ ᱥᱮ ᱩᱱᱠᱩᱣᱟᱜ ᱟᱫᱷᱟᱨ ᱠᱟᱨᱰ ᱠᱚ ᱧᱮᱞ ᱛᱟᱠᱚᱣᱟ᱾ ᱛᱟᱯᱚᱨᱮ ᱢᱟᱱᱮ ᱵᱚᱭᱮᱥ ᱠᱚᱠᱚ ᱧᱮᱞᱟ ᱟᱨᱠᱤ ᱢᱤᱫᱴᱟᱝ ᱵᱚᱭᱮᱥ ᱢᱮᱱᱟᱜ ᱛᱟᱵᱚᱱᱟ ᱥᱮ ᱡᱟᱦᱟᱸ ᱨᱮ ᱠᱟᱹᱢᱤ ᱠᱚᱨᱛᱮ ᱜᱮᱞᱮ ᱢᱤᱫᱴᱟᱝ ᱥᱤᱥᱴᱮᱢ ᱛᱟᱦᱮᱱᱟ᱾